ᱦᱮᱞᱳ
ᱦᱮᱸ ᱡᱚᱦᱟᱨ ᱜᱮ ᱜᱚᱢᱠᱮ, ᱪᱮᱫ ᱵᱤᱱ ᱪᱤᱠᱟᱹ ᱵᱟᱲᱟᱭᱮᱫᱟ? ᱪᱮᱫ ᱵᱤᱱ ᱪᱤᱠᱟᱹ ᱵᱟᱲᱟᱭ ᱫᱟ?
ᱱᱚᱜᱼᱚᱭ ᱫᱩᱲᱩᱵ ᱦᱩᱭ ᱟᱠᱟᱱᱟ
ᱫᱩᱲᱩᱵ, ᱫᱩᱲᱩᱵ ᱵᱟᱲᱟ ᱟᱠᱟᱱᱟ ᱵᱤᱱ
ᱦᱳᱭ
ᱫᱟᱜ ᱮᱫᱟ ᱟᱯᱮ ᱚᱱᱛᱮ?
ᱦᱮᱸ ᱫᱟᱜ ᱜᱮ ᱱᱟᱥᱮ ᱱᱟᱥᱮ
ᱟᱯᱮ ᱥᱮᱱ
ᱦᱮᱸ ᱟᱞᱮ ᱱᱚᱛᱮ ᱦᱚᱸ ᱫᱟᱜ ᱮᱫᱟ᱾
ᱜᱚᱢᱠᱮ, ᱜᱚᱢᱠᱮ ᱛᱚᱵᱮ ᱛᱮᱦᱮᱧ ᱫᱚ ᱪᱮᱫ ᱵᱤᱥᱚᱭ ᱤᱫᱤ ᱠᱟᱛᱮᱫ ᱞᱟᱝ ᱟᱞᱳᱪᱚᱱᱟᱭᱟ? ᱪᱟᱥᱵᱟᱥ ᱥᱮ ᱥᱚᱢᱟᱡᱽ ᱤᱫᱤ ᱠᱟᱛᱮ
ᱦᱟᱸ ᱡᱟᱦᱟ ᱴᱟᱝᱜᱮ᱾ ᱮᱠᱷᱚᱱ ᱟᱫᱚ
ᱦᱮᱸ ᱞᱟᱹᱭ ᱵᱤᱱ᱾
ᱱᱮᱛᱚᱜ ᱟᱫᱚ ᱪᱟᱥᱵᱟᱥ ᱫᱤᱱ ᱥᱮᱴᱮᱨ ᱠᱟᱱ ᱛᱟᱵᱚᱱᱟ, ᱪᱟᱥᱵᱟᱥ ᱱᱤᱭ ᱜᱮ ᱛᱟᱦᱚᱞᱮ
ᱟᱪᱪᱷᱟ, ᱜᱚᱝᱠᱮ ᱟᱯᱮ ᱚᱱᱛᱮ ᱫᱚ ᱵᱚᱪᱷᱚᱨ ᱨᱮᱫᱚ, ᱢᱤᱫ ᱫᱷᱟᱣ ᱯᱮ ᱪᱟᱥ ᱜᱮᱭᱟ ᱥᱮ?
ᱚᱻ ᱦᱳᱭ ᱟᱞᱮ ᱫᱚ ᱢᱤᱫ ᱪᱷᱚᱴ ᱜᱮᱞᱮ ᱪᱟᱥᱟ, ᱱᱚᱜ ᱱᱤᱭᱟᱹ ᱫᱟᱜ ᱫᱟᱜ ᱡᱟᱹᱲᱤ
ᱫᱟᱜ ᱡᱟᱹᱲᱤ ᱛᱮᱜᱮ ᱚ
ᱦᱩᱸ ᱟᱥᱟᱲ
ᱟᱪᱪᱷᱟ ᱜᱚᱝᱠᱮ ᱟᱯᱮ ᱫᱚ ᱛᱚᱵᱮ, ᱵᱤᱨ ᱫᱤᱥᱚᱢ ᱠᱟᱱᱟ ᱯᱮ? ᱥᱮ ᱵᱩᱨᱩ ᱫᱤᱥᱚᱢ?
ᱦᱩᱸ ᱟᱞᱮ ᱫᱚ ᱵᱩᱨᱩ ᱫᱤᱥᱚᱢ,
ᱵᱤᱨ ᱫᱤᱥᱚᱢ ᱥᱮᱱ ᱜᱚᱢᱠᱮ, ᱪᱟᱥᱵᱟᱥ ᱢᱟ ᱵᱷᱟᱜᱮ ᱜᱮ ᱦᱩᱭᱩᱜ ᱜᱮᱭᱟ ᱚᱱᱛᱮ ᱡᱮᱦᱮᱛᱩ
ᱦᱮᱸ ᱦᱩᱭᱩᱜ ᱜᱮᱭᱟ ᱟᱫᱚ ᱱᱚᱜᱼᱚᱭ ᱫᱟᱜ ᱫᱟᱜ ᱡᱟᱹᱲᱤ ᱵᱟᱝ ᱛᱮ ᱠᱷᱟᱡ ᱫᱚ ᱵᱟᱝ ᱦᱩᱭᱩᱜᱼᱟ ᱫᱟᱜ ᱡᱟᱹᱲᱤ ᱠᱷᱟᱡ ᱫᱚ ᱴᱷᱤᱠ ᱜᱮ ᱦᱩᱭᱩᱜᱼᱟ ᱾
ᱦᱮᱸᱻ ᱫᱟᱜ ᱡᱟᱹᱲᱤ ᱪᱮᱛᱟᱱ ᱨᱮᱜᱮ ᱰᱤᱯᱮᱱᱰᱟ ᱚᱱᱟ ᱫᱚ
ᱦᱮᱸ ᱮᱸ ᱦᱮᱸ ᱦᱮᱸ ᱦᱚ ᱛᱟᱞᱦᱮ ᱟᱯᱮ ᱥᱮᱫ ᱫᱚ ᱛᱤᱱ ᱫᱷᱟᱣ ᱯᱮ ᱢᱮᱱᱧ ᱟᱯᱮ ᱥᱮ ᱛᱤᱱ
ᱟᱞᱮ ᱥᱮᱱ ᱫᱚ, ᱟᱞᱮ ᱱᱚᱛᱮ ᱫᱚ ᱵᱟᱡᱟᱨ ᱫᱤᱥᱚᱢ ᱠᱟᱱᱟ ᱵᱟᱡᱟᱨ ᱫᱤᱥᱚᱢ ᱨᱮᱫᱚ, ᱟᱞᱮ ᱱᱚᱛᱮ ᱫᱚ ᱵᱟᱨᱚ ᱢᱟᱥ ᱜᱮ ᱪᱟᱥ ᱜᱮᱭᱟ ᱠᱚ᱾ ᱢᱟᱱᱮ ᱪᱷᱚ ᱢᱟᱥ ᱫᱚᱠᱚ ᱦᱭᱛᱚ ᱦᱩᱲᱩ ᱠᱚ ᱪᱟᱥ ᱠᱮᱜᱼᱟ, ᱟᱨ ᱪᱷᱚ ᱢᱟᱥ ᱫᱚ ᱦᱚᱭᱛᱚ ᱡᱟᱦᱟᱱᱟᱜ ᱥᱚᱵᱽᱡᱤ ᱠᱚ ᱛᱟᱹᱱᱤᱡ
ᱦᱮᱸ ᱟᱞᱩ
ᱦᱚᱭ ᱟᱹᱞᱩ ᱛᱟᱨ ᱯᱚᱨᱮ ᱚᱱᱟ ᱠᱟᱨᱞᱟ ᱠᱚ ᱛᱟᱨ ᱯᱚᱨᱮ ᱱᱟᱣᱟ ᱵᱷᱮᱱᱰᱤ ᱠᱚ ᱦᱮᱸ ᱥᱚᱵ ᱡᱤ ᱡᱤᱱᱤᱥ ᱜᱮ ᱪᱮᱫᱟᱜ ᱠᱚ ᱪᱟᱥ ᱜᱮᱭᱟ ᱠᱚ ᱵᱟᱲᱟᱭ ᱜᱮᱟᱢ ᱜᱚᱝᱠᱮ ᱢᱟ ᱦᱟᱥᱟ ᱨᱮᱱᱟᱜ ᱚᱱᱟ ᱢᱤᱴᱤᱡ ᱩᱨ ᱩᱨᱵᱚᱨᱚᱛᱟ ᱛᱟᱦᱮᱱ ᱜᱮᱭᱟ ᱥᱮ ᱚᱱᱟ ᱩᱨᱵᱚᱨᱚᱛᱟ ᱡᱟᱛᱮ ᱵᱟᱝ ᱪᱟᱵᱟᱜ ᱢᱟ ᱚᱱᱟ ᱠᱷᱟᱹᱛᱤᱨ ᱟᱞᱮ ᱱᱚᱛᱮ ᱨᱮᱫᱚ ᱵᱟᱨ ᱠᱚ ᱪᱟᱥ ᱜᱮᱭᱟ ᱠᱚ ᱦᱮᱸ ᱥᱮ ᱟᱪᱪᱷᱟ ᱜᱚᱝᱠᱮ ᱟᱯᱮ ᱫᱚ ᱟᱨ ᱢᱮᱢ ᱡᱷᱚᱛᱚ ᱠᱤᱪᱷᱩ ᱢᱮᱥᱟᱢᱤᱥᱤ ᱥᱟᱨ ᱠᱚ ᱤᱭᱩᱪ ᱜᱮᱭᱟ ᱯᱮ?
ᱦᱮᱸ ᱤᱭᱩᱪ ᱾
ᱢᱟᱱᱮ ᱟᱯᱮᱯᱮ ᱡᱮ ᱪᱟᱥ ᱜᱮᱭᱟ ᱯᱮ ᱦᱮᱸ ᱦᱩᱲᱳ ᱦᱩᱲᱩ ᱪᱟᱥ ᱥᱚᱢᱚᱭ ᱨᱮ ᱡᱮᱢᱚᱱ ᱡᱚᱭᱵᱚ ᱥᱟᱨ ᱠᱚ ᱮᱢ ᱜᱮᱭᱟ ᱦᱮᱸ ᱡᱚᱭᱵᱚ ᱥᱟᱨ ᱵᱚᱞᱛᱮ ᱚᱱᱟ ᱜᱚᱵᱚᱨ ᱥᱟᱨ ᱡᱛᱤᱭᱚ ᱦᱮᱸ ᱚᱱᱟ ᱠᱚ ᱮᱢ ᱜᱮᱭᱟ ᱠᱚ ᱟᱨ ᱚᱱᱟ ᱥᱟᱶᱛᱮ ᱚᱱᱟ ᱥᱟᱶᱛᱮ ᱫᱟᱨᱮ ᱨᱮᱱ ᱚᱱᱮ ᱚᱱᱟ ᱫᱟᱨᱮ ᱡᱮᱛᱮ ᱵᱷᱟᱜᱤ ᱮᱸ ᱯᱷᱚᱞᱚᱱ ᱮᱢᱟᱭ ᱵᱟ ᱛᱤᱡᱩ ᱵᱟᱠᱷᱨᱟ ᱚᱱᱟ ᱠᱤᱴᱱᱟᱥᱚᱠ ᱠᱚ ᱮᱢ ᱵᱟᱲᱟᱭ ᱫᱚᱠᱚ ᱚᱱᱟ ᱠᱚᱯᱮ ᱤᱭᱩᱪ ᱵᱟᱲᱟᱭ ᱜᱮᱭᱟ?
ᱦᱮᱸ ᱚᱱᱟ ᱫᱚ ᱛᱚ ᱵᱟᱲᱜᱮ ᱥᱮᱜ
ᱦᱮᱸ ᱟᱪᱪᱷᱟ ᱜᱚᱝᱠᱮ ᱡᱚᱭᱵᱚᱥᱟᱨ ᱟᱨ ᱱᱚᱣᱟ ᱡᱮᱠᱚ ᱤᱭᱩᱪ ᱵᱟᱲᱟᱭ ᱜᱮᱭᱟ ᱠᱚ ᱦᱮᱸ ᱱᱚᱣᱟ ᱛᱟᱨ ᱢᱮᱥᱟ ᱢᱮᱥᱤ ᱢᱮᱥᱟ ᱢᱮᱥᱤ ᱤᱭᱩᱪ ᱞᱮᱠᱷᱟᱱ ᱠᱤ ᱵᱷᱟᱹᱜᱤ᱾ᱦᱮᱸ ᱜᱚᱝᱠᱮ?
ᱵᱷᱟᱜᱤ ᱵᱟᱝ ᱵᱷᱟᱜᱤᱭᱟ ᱚᱱᱮ ᱯᱩᱭᱞᱩ ᱟᱞᱮ ᱫᱚ ᱪᱮᱜ ᱞᱮᱠᱟᱞᱮ ᱪᱟᱥᱟ ᱢᱟᱱᱮ ᱯᱩᱭᱞᱩ ᱫᱚ ᱜᱩ ᱜᱩᱨᱤᱡ ᱞᱮ ᱞᱟᱜᱟᱣᱟᱜᱼᱟ ᱚᱱᱮ ᱜᱚᱵᱚᱨ ᱠᱚ ᱢᱮᱛᱟᱜ ᱛᱟᱨᱯᱚ ᱛᱟᱨᱯᱚᱨ ᱚᱱᱟ ᱢᱤᱫᱵᱟᱨ ᱤᱭᱟᱹ ᱠᱟᱛᱮᱜ
ᱛᱟᱨᱯᱚᱨ ᱚᱱᱟ ᱥᱟᱨ ᱠᱚᱢ ᱢᱟᱱᱮ ᱢᱤᱠᱥ ᱢᱟᱱᱮ ᱢᱮᱥᱟ ᱢᱤᱥᱤ ᱡᱚᱛᱷᱚ ᱠᱤᱪᱷᱩ ᱦᱮᱸ ᱥᱮ ᱠᱷᱟ ᱢᱤᱥᱤ ᱪᱟᱥ ᱞᱮᱠᱷᱟᱱ ᱫᱚ ᱯᱷᱚᱞᱚᱱᱴᱟᱜ ᱵᱷᱟᱜᱤ ᱜᱮ ᱮᱢᱚᱜ ᱜᱮᱭᱟ᱾ ᱦᱮᱸ ᱥᱮ ᱜᱚᱝᱠᱮ ᱟᱪᱪᱷᱟ ᱜᱚᱝᱠᱮ
ᱦᱚᱸ ᱞᱟᱹᱭ ᱢᱮ
ᱡᱷᱚᱛᱚ ᱠᱷᱚᱱ ᱵᱷᱟᱜᱤ ᱫᱳ ᱦᱟᱥᱟ ᱨᱮᱱᱟᱜ ᱚᱱᱟ ᱩᱨᱵᱚᱨᱚᱛᱟᱴᱟᱜ ᱵᱚᱡᱟᱭ ᱫᱚᱦᱚ ᱠᱟᱛᱮᱜ ᱛᱚ ᱡᱳᱵᱚ ᱛᱟᱨᱜᱮ ᱵᱮᱵᱚᱦᱟᱨ ᱵᱷᱟᱜᱮ ᱦᱮᱸ ᱥᱮ ᱡᱮᱢᱚᱱ ᱟᱞᱮ ᱱᱚᱱᱛᱮ ᱨᱮᱫᱚ ᱵᱟᱡᱟᱨ ᱫᱤᱥᱚᱢ ᱠᱟᱱᱟ ᱥᱮ ᱵᱟᱡᱟᱨ ᱫᱤᱥᱚᱢ ᱨᱮᱫᱚ ᱟᱞᱮ ᱱᱚᱱᱛᱮ ᱨᱮᱫᱚ ᱱᱚᱣᱟ ᱜᱩᱨᱤᱡ ᱥᱟᱨᱴᱟ ᱫᱚ ᱡᱟᱹᱥᱛᱤ ᱵᱟᱝ ᱱᱟᱢᱚᱜ ᱜᱮᱭᱟ᱾ ᱛᱚ ᱟᱞᱮ ᱢᱟ ᱚᱱᱟ ᱤᱭᱟᱹ ᱥᱟᱨ ᱛᱮᱜᱮ ᱡᱟᱹᱥᱛᱤ ᱞᱮ ᱪᱟᱥ ᱵᱟᱲᱟᱭ ᱜᱮᱭᱟᱞᱮ ᱤᱭᱩᱨᱤᱭᱟ ᱯᱚᱴᱟᱥᱤᱭᱟᱢ ᱠᱚ ᱦᱮᱸ ᱟᱨ ᱵᱟᱫ ᱵᱟᱠᱤ ᱚᱱᱟ ᱛᱤᱡᱩ ᱜᱚᱡ ᱵᱠᱷᱨᱟ ᱚᱱᱟ ᱠᱤᱴᱱᱟᱥᱚᱠ ᱠᱚᱞᱮ ᱤᱭᱩᱪ ᱵᱟᱲᱟᱭ ᱜᱮᱭᱟᱞᱮ᱾
ᱛᱚᱝ ᱜᱚᱝᱠᱮ ᱚᱱᱟ ᱚᱱᱟ ᱪᱟᱥ ᱨᱮ ᱚᱱᱟ ᱚᱱᱟ ᱵᱷᱟᱵᱛᱮ ᱪᱟᱥ ᱞᱮᱠᱷᱟᱱ ᱠᱤ ᱵᱷᱟᱜᱤ ᱥᱮ ᱡᱳᱵᱚ ᱥᱟᱨ ᱮᱢ ᱫᱚᱨᱠᱟᱨ ᱦᱮᱸ ᱜᱚᱝᱠᱮ
ᱦᱩᱸ
ᱦᱮᱸ ᱥᱮ ᱡᱚᱭᱵᱚ ᱥᱟᱨ ᱮᱢ ᱫᱚᱠᱟᱨ
ᱯᱩᱭᱞᱩ ᱟᱯᱮ ᱟᱯᱮ ᱥᱮᱫ ᱢᱚᱛᱚ ᱚᱱᱟ ᱢᱮᱱᱮᱫ ᱵᱟᱨᱚ ᱢᱟᱥ ᱢᱟᱱᱮ ᱠᱷᱮᱛ ᱢᱚᱛᱚ ᱤᱭᱟᱹ ᱜᱮ ᱛᱟᱦᱮᱱ
ᱦᱮᱸ ᱦᱟᱥᱟ ᱨᱮᱱᱟᱜ ᱠᱟᱹᱴᱤᱡ ᱩᱨᱵᱚᱨᱚᱛᱟ ᱟᱥᱛᱮ ᱟᱥᱛᱮ ᱠᱚᱢᱚᱜ ᱠᱟᱱᱟ ᱦᱮᱸᱥᱮ ᱫᱮᱞᱮ ᱯᱷᱚᱞᱚᱱ ᱫᱚ ᱟᱥᱛᱮ ᱟᱥᱛᱮ ᱦᱚᱭᱛᱚ ᱠᱚᱢᱚᱜ ᱜᱮᱭᱟ ᱡᱩᱫᱤ ᱦᱟᱥᱟ ᱞᱟᱛᱟᱨ ᱨᱮᱱᱟᱜ ᱩᱨᱵᱚᱨᱚᱛᱟ ᱜᱮ ᱪᱟᱵᱟᱜᱼᱟ ᱦᱮᱸ ᱦᱮᱸ ᱜᱚᱢᱠᱮ ᱟᱪᱪᱷᱟ ᱜᱚᱢᱠᱮ ᱟᱹᱵᱤᱱ ᱡᱟᱦᱟᱸᱱᱟᱜ ᱵᱤᱱ ᱠᱚᱥᱪᱮᱱᱟ ᱡᱩᱫᱤ ᱠᱚᱥᱪᱮᱱ ᱫᱟᱲᱮᱭᱟᱜ-ᱟ ᱵᱤᱱ ᱟᱹᱵᱤᱱᱟᱜ ᱡᱩᱫᱤ ᱡᱟᱦᱟᱱᱟᱜ ᱠᱩᱠᱞᱤ ᱛᱟᱦᱮᱱᱟ ᱦᱮᱸ ᱞᱟᱹᱭ ᱵᱤᱱ ᱪᱟᱥ-ᱵᱟᱥ ᱪᱮᱛᱟᱱ ᱨᱮ
ᱦᱮ
ᱡᱟᱦᱟᱱᱟᱜ ᱠᱚᱵᱤᱱ ᱠᱩᱞᱤ ᱫᱟᱲᱮᱭᱟᱜ-ᱟ
ᱛᱟᱦᱚᱞᱮ ᱟᱯᱮ ᱥᱮᱫ ᱫᱚ ᱫᱟᱜ ᱫᱚ ᱞᱟᱜᱟᱣ ᱠᱟᱱᱟ ᱥᱮ ᱟᱹᱣᱨᱤ
ᱦᱮᱸ ᱫᱟᱜ ᱠᱚᱫᱚ ᱞᱟᱜᱟᱣ ᱟᱠᱟᱱᱟ ᱟᱞᱮ ᱢᱟ ᱱᱚᱛᱮ ᱨᱮ ᱫᱟᱜ ᱡᱩᱫᱤ ᱡᱩᱫᱤ ᱵᱟᱭ ᱫᱟᱜᱟ ᱚᱱᱟ ᱠᱷᱟᱹᱛᱤᱨ ᱛᱤ ᱨᱮᱦᱚᱸ ᱢᱤᱫᱴᱤᱡ ᱤᱭᱟᱹ ᱦᱮᱱᱟᱜᱼᱟ ᱚᱱᱟ ᱠᱷᱟᱹᱛᱤᱨ ᱦᱚᱸ ᱡᱟᱦᱟᱱᱟᱜ ᱢᱟᱱᱮ ᱩᱯᱟᱹᱭ ᱦᱮᱱᱟᱜ ᱢᱤᱫᱴᱤᱡ ᱡᱮ ᱚᱱᱟ ᱥᱟᱢᱵ ᱢᱟᱨᱥᱟᱞ ᱠᱚ ᱦᱮᱱᱟᱜ ᱱᱚᱱᱛᱮ ᱟᱹᱰᱤ ᱥᱮᱬᱟ-ᱥᱮᱬᱟ ᱚᱱᱟ ᱥᱟᱵ ᱢᱟᱨᱥᱟᱞ ᱚᱱᱟ ᱥᱟᱵᱢ ᱢᱟᱨᱥᱟᱞ ᱠᱷᱚᱱ ᱫᱟᱜ ᱩᱰᱩᱠ ᱠᱟᱛᱮᱫ ᱞᱮ ᱪᱟᱥ ᱵᱟᱲᱟᱭ ᱜᱮᱭᱟᱞᱮ ᱚᱱᱛᱮ ᱟᱹᱛᱩ ᱫᱤᱥᱚᱢ ᱟᱯᱮ ᱢᱟ ᱟᱹᱛᱩ ᱫᱤᱥᱚᱢ ᱦᱚᱭᱛᱚ ᱵᱤᱨ ᱫᱤᱥᱚᱢ ᱢᱟᱱᱮ ᱚᱵᱚᱥᱥᱳᱭ ᱟᱹᱛᱩ ᱫᱤᱥᱚᱢ ᱜᱮ ᱟᱹᱛᱩ ᱫᱤᱥᱚᱢ ᱨᱮᱢᱟ ᱚᱱᱟ ᱥᱩᱵᱤᱫᱷᱟ ᱵᱟᱹᱪᱩᱜᱼᱟ ᱦᱮᱸ ᱥᱮ ᱦᱮᱸ ᱚᱱᱟ ᱠᱷᱟᱹᱛᱤᱨ ᱵᱚᱪᱷᱚᱨ ᱨᱮ ᱦᱚᱭᱛᱳ ᱢᱤᱫ ᱫᱷᱟᱣ ᱯᱮ ᱪᱟᱥ ᱜᱮᱭᱟ ᱡᱩᱫᱤ ᱚᱱᱟ ᱵᱮᱵᱚᱥ ᱛᱟ ᱡᱩᱫᱤ ᱵᱷᱟᱹᱜᱤ ᱛᱟᱦᱮᱸ ᱠᱚᱜᱼᱟ ᱚᱱᱟ ᱫᱟᱜ ᱨᱮᱱᱟᱜ ᱦᱮᱸᱥᱮ ᱛᱚ ᱪᱟᱥ-ᱵᱟᱥ ᱟᱯᱮ ᱦᱚᱸ ᱵᱟᱨᱚ ᱢᱟᱥ ᱦᱚᱭᱛᱚ ᱯᱮ ᱪᱟᱥ ᱵᱟᱲᱟ ᱠᱮᱭᱟ ᱯᱮ
ᱛᱟᱦᱚᱞᱮ ᱫᱚ ᱚᱱᱟ ᱚᱱᱟ ᱫᱚᱠᱚ ᱢᱮᱛᱟᱜᱼᱟ ᱚᱱᱮ ᱠᱮᱱᱮᱞ ᱟᱞᱮ ᱫᱚᱞᱮ ᱢᱮᱛᱟᱜ ᱚᱱᱮ ᱡᱮᱢᱚᱱ ᱫᱟᱜ ᱠᱚ ᱩᱰᱩᱠ ᱠᱮᱱᱮᱞ ᱫᱟᱜ ᱡᱮᱢᱚᱱ
ᱦᱮᱸ ᱠᱮᱱᱮᱞ ᱠᱮᱱᱮᱞ ᱫᱟᱜ ᱛᱟᱨᱯᱚᱨᱮ ᱱᱚᱣᱟ ᱚᱱᱟ ᱯᱩᱠᱷᱨᱤ ᱫᱟᱜ ᱠᱚ
ᱦᱩᱸ ᱦᱩᱸ ᱦᱩᱸ ᱟᱞᱮᱥᱮᱫ ᱢᱚᱛᱚ ᱟᱸᱡᱮᱫ ᱞᱮᱠᱟ ᱟᱠᱟᱱ ᱯᱟᱭᱨᱟ ᱵᱟᱲᱟ ᱠᱚ ᱟᱹᱰᱤ ᱡᱟᱞᱟ ᱯᱩᱠᱷᱨᱤ ᱠᱚ ᱠᱚᱞ ᱠᱚᱨᱮ ᱦᱮᱸ ᱟᱹᱰᱤ ᱦᱟᱨᱠᱮᱛ
ᱦᱮᱸ
ᱦᱮᱸ ᱦᱮᱸ ᱞᱟᱹᱭ ᱵᱤᱱ
ᱟᱫᱚ ᱚᱱᱮ ᱯᱟᱭᱨᱟ ᱵᱟᱲᱟ ᱛᱚ ᱟᱹᱰᱤ ᱥᱟᱺᱜᱤᱧ ᱥᱟᱺᱜᱤᱧ ᱡᱷᱟᱹᱞ ᱡᱷᱟᱹᱞ ᱪᱟᱞᱟᱜ ᱦᱩᱭᱩᱜᱼᱟ ᱥᱮᱭ ᱱᱟᱹᱭ ᱱᱚᱛᱮ ᱱᱟᱹᱭ ᱵᱟᱠᱷᱟᱡ ᱫᱚ ᱰᱮᱢ ᱢᱟᱱᱮ ᱮᱛᱚ ᱜᱚᱨᱚᱢ ᱫᱤᱱ ᱢᱟᱱᱮ ᱮᱠᱴᱩ ᱤᱭᱟᱹ ᱚᱥᱩᱵᱤᱫᱟ ᱯᱟᱭᱨᱟ ᱵᱟᱲᱟ
ᱦᱮᱸ ᱦᱮᱸ ᱟᱹᱰᱤ ᱚᱥᱩᱵᱤᱫᱷᱟ ᱢᱟᱱᱮ ᱡᱮᱦᱮᱛᱩ ᱟᱛᱳ ᱫᱤᱥᱚᱢ ᱠᱚᱲᱟ ᱢᱟᱱᱮ ᱠᱟᱹᱴᱤᱡ ᱜᱟᱹᱰᱭᱟᱹ ᱠᱚᱨᱮ ᱛᱩᱯᱩ ᱵᱟᱝ ᱪᱟᱞᱟᱣ ᱞᱮᱠᱷᱟᱱ ᱟᱱ ᱡᱚᱢᱠᱟᱣᱟ ᱵᱟᱝ ᱵᱩᱡᱷᱟᱹᱜᱼᱟ
ᱦᱮᱸ ᱦᱮᱸ ᱦᱮᱸ
ᱠᱚᱲᱟ ᱠᱚ ᱥᱟᱞᱟᱜ ᱜᱨᱩᱯ ᱠᱟᱛᱮᱫ ᱪᱟᱞᱟᱣ ᱠᱟᱛᱮ ᱛᱩᱯᱩ ᱵᱟᱲᱟ ᱠᱟᱛᱮᱫ ᱯᱟᱭᱨᱟ ᱯᱟᱭᱨᱟ ᱥᱚᱢᱚᱭ ᱨᱮᱦᱚᱸ ᱛᱚ ᱢᱤᱫᱴᱤᱡ ᱠᱚ ᱟᱹᱛᱩ ᱫᱤᱥᱚᱢ ᱨᱮᱠᱚ ᱠᱷᱮᱞ ᱵᱟᱲᱟᱭᱟᱠᱚ ᱚᱱᱟ ᱪᱮᱫ ᱠᱚ ᱞᱟᱹᱭ ᱫᱟᱠᱚ ᱟᱹᱵᱤᱱ ᱜᱮ ᱵᱷᱟᱹᱜᱤ ᱵᱟᱲᱟᱭ ᱜᱮᱭᱟᱵᱤᱱ ᱞᱟᱹᱭ ᱵᱤᱱ ᱠᱟᱹᱴᱤᱡ ᱚᱱᱟ ᱪᱮᱫ ᱠᱚ ᱞᱟᱹᱭᱟᱠᱚ ᱰᱷᱤᱝ ᱤᱭᱟᱹ ᱠᱷᱮᱞ ᱥᱮ ᱪᱮᱫ ᱠᱚ ᱞᱟᱹᱭ ᱫᱟᱠᱚ ᱚᱱᱟ ᱫᱚ ᱤᱧ ᱴᱷᱤᱠ ᱴᱷᱟᱠ ᱵᱟᱹᱧ ᱵᱟᱲᱟᱭᱟ ᱚᱱᱟ ᱠᱟᱲᱮᱡ ᱞᱮᱠᱟᱱᱟᱜ ᱠᱚ ᱤᱭᱟᱹᱭᱟᱠᱚ, ᱟᱫᱚ ᱚᱠᱚᱭᱟᱜ ᱠᱟᱲᱮᱡ ᱦᱚᱯᱚᱱ ᱛᱟᱦᱮᱱᱟ ᱩᱱᱤᱜᱮ ᱤᱭᱟᱹ
ᱤᱧ ᱟᱫᱚ ᱦᱮᱸ ᱴᱷᱤᱠ ᱜᱮᱭᱟ ᱟᱨ ᱠᱚ ᱦᱚᱸ ᱚᱸᱰᱮ ᱠᱚ ᱫᱟᱞ ᱵᱟᱲᱟᱭ
ᱛᱷᱟᱹᱯᱯᱩ ᱛᱷᱩ ᱵᱟᱲᱮ ᱜᱮ ᱚᱱᱤ ᱜᱮ ᱯᱟᱸᱡᱟ ᱧᱟᱢᱮᱭᱟ
ᱦᱮᱸ ᱦᱮᱸ ᱠᱷᱮᱞ ᱠᱟᱹᱱᱟᱹᱧ ᱮᱠᱷᱚᱱ ᱫᱚ ᱞᱟᱹᱴᱩ ᱧᱚᱜ ᱠᱟᱱᱛᱮ ᱮᱠᱷᱚᱱ ᱫᱚ ᱟᱫᱚ ᱵᱟᱝ ᱠᱷᱮᱞ ᱵᱟᱲᱟᱭ ᱜᱤᱫᱨᱟᱹ ᱠᱚ, ᱜᱤᱫᱽᱨᱟᱹ ᱠᱚᱫᱚ ᱚᱱᱟ ᱠᱚᱫᱚ ᱵᱮᱥᱤᱨ ᱵᱷᱟᱜᱽ ᱵᱟᱝᱠᱚ ᱵᱟᱲᱟᱭᱟ
ᱦᱮᱸ ᱵᱚᱨᱛᱚᱢᱟᱱ ᱡᱟᱦᱟᱸ ᱤᱭᱟᱹ ᱦᱟᱹᱡᱩᱜ ᱠᱟᱱᱟ ᱦᱟᱨᱟ ᱜᱚᱫᱚᱜ ᱠᱟᱱᱟ ᱢᱟᱱᱮ ᱵᱚᱞᱛᱮ ᱱᱮᱛᱟᱨ ᱜᱤᱫᱽᱨᱟᱹ ᱫᱚ ᱛᱚ ᱚᱱᱟ ᱜᱟᱹᱰᱤᱭᱟᱹ ᱥᱮᱱ ᱫᱚ ᱛᱩᱯᱩ ᱫᱚ ᱤᱱᱴᱨᱮᱥ ᱵᱟᱝ ᱵᱟᱸᱫᱽ ᱵᱟᱝ ᱦᱤᱡᱩᱜ ᱠᱟᱱ ᱛᱟᱠᱚᱣᱟ ᱩᱱᱠᱩ ᱠᱚ ᱦᱚᱭᱛᱳ ᱡᱟᱦᱟᱸ ᱨᱮ ᱥᱟᱢ ᱢᱟᱨᱥᱟᱞ ᱠᱚ ᱧᱮᱞ ᱠᱮᱜ-ᱟ ᱚᱸᱰᱮ ᱠᱚ ᱛᱩᱯᱩᱱ ᱠᱚ ᱪᱟᱞᱟᱣᱮᱱᱟ᱾
ᱟᱨ ᱱᱮᱛᱟᱨ ᱨᱮᱱ ᱜᱤᱫᱽᱨᱟᱹ ᱠᱚᱫᱚ ᱟᱨ ᱠᱟᱴᱤᱡ ᱠᱷᱚᱡ ᱜᱮ ᱯᱷᱳᱱ ᱪᱟᱹᱞᱩ ᱢᱚᱱᱮ ᱠᱚ ᱦᱟᱹᱣᱨᱤ ᱤᱭᱟᱹ ᱜᱚᱜᱚ ᱛᱟᱠᱚ ᱟᱫᱚ ᱪᱮᱫ ᱤᱧ ᱢᱮᱛᱟ ᱠᱚᱣᱟ ᱵᱟᱭ ᱛᱷᱤᱨᱩᱜ ᱠᱟᱱ ᱯᱷᱳᱱ ᱛᱚ ᱥᱩᱨ ᱛᱮ ᱧᱮᱞ
ᱧᱮᱞ ᱵᱟᱲᱟ ᱛᱮᱜᱮ
ᱞᱟᱦᱟᱛᱮ ᱞᱮᱠᱟᱱᱟᱜ ᱦᱮᱸ ᱞᱟᱹᱭ ᱢᱮ
ᱞᱟᱹᱭᱫᱤᱱ ᱟᱵᱤᱱ ᱱᱚᱣᱟ ᱮᱯ ᱫᱚ ᱚᱠᱟ ᱞᱮᱠᱟ ᱛᱮᱵᱤᱱ ᱵᱟᱲᱟᱭ ᱱᱟᱢ ᱠᱮᱜ-ᱟ ᱡᱮ ᱱᱚᱣᱟ ᱮᱯ ᱨᱮ ᱱᱤᱝᱠᱷᱤᱭᱟ ᱨᱚᱯᱚᱲ ᱛᱮᱦᱚᱸ ᱤᱭᱟᱹ ᱜᱟᱱᱚᱜ ᱜᱮᱭᱟ
ᱱᱚᱣᱟ ᱮᱯ ᱫᱚ ᱢᱟᱱᱮ ᱢᱤᱫᱴᱮᱱ ᱢᱟ ᱦᱚᱲ ᱩᱱᱤ ᱫᱚ ᱵᱤᱥᱤ ᱧᱚᱜ ᱯᱟᱲᱦᱟᱣ ᱠᱟᱫᱟ ᱩᱱᱤ ᱜᱮ ᱢᱟᱱᱮ ᱱᱚᱰᱮ ᱠᱷᱚᱡ ᱫᱚ ᱵᱟᱞᱮ ᱵᱟᱲᱟᱭ ᱠᱟᱫᱟ ᱩᱱᱤ ᱜᱮ ᱵᱮᱵᱚᱦᱟᱨ ᱟᱫᱚ ᱢᱮᱱᱫᱟᱭ ᱦᱮᱸ ᱱᱚᱝᱠᱟ, ᱱᱚᱝᱠᱟ ᱛᱷᱚᱲᱟ ᱧᱟᱢᱚᱜ ᱠᱟᱱᱟ ᱯᱚᱭᱥᱟ ᱠᱚ᱾ ᱟᱫᱚ ᱟᱞᱮ ᱦᱚᱞᱮ ᱴᱨᱟᱭ ᱞᱮᱜᱟᱭ ᱫᱟ ᱥᱮ ᱱᱟᱹᱥᱤ ᱢᱟᱱᱮ ᱩᱱᱤ ᱫᱚ ᱟᱱᱛᱮ ᱯᱟᱲᱦᱟᱜ ᱠᱟᱱᱟᱭ ᱟᱫᱚ ᱵᱟᱨᱦᱮ ᱨᱮᱜᱮ ᱯᱟᱲᱦᱟᱜ ᱜᱟᱱᱚᱜ-ᱟ ᱟᱫᱚ ᱩᱱᱤᱜᱮ ᱦᱚᱸᱚᱡᱽ ᱦᱮᱡ ᱞᱮᱱᱟᱭ ᱢᱟᱱᱮ ᱦᱮᱸ ᱢᱤᱫ ᱵᱟᱨ ᱢᱤᱫ ᱵᱟᱨ ᱥᱚᱯᱛᱟ ᱞᱟᱦᱟᱭ ᱦᱮᱡ ᱠᱟᱱ ᱛᱟᱦᱮᱸᱱᱟᱹᱧ ᱵᱚᱞ ᱠᱚᱞᱮ ᱠᱷᱮᱞ ᱵᱟᱲᱟᱭᱱᱟ ᱛᱟᱨᱯᱚᱨ ᱚᱸᱰᱮ ᱜᱮ ᱵᱚᱞ ᱠᱷᱮᱞ ᱞᱮ ᱪᱟᱞᱟᱣ ᱠᱟᱛᱮᱜ ᱜᱮ ᱱᱚᱣᱟ ᱡᱚᱛᱚ ᱦᱚᱞ ᱢᱟᱱᱮ ᱟᱞᱮ ᱫᱚᱞ ᱡᱚᱛᱚ ᱦᱚᱞ ᱞᱮ ᱞᱳᱰ ᱠᱮᱫᱟ ᱛᱚᱹᱠᱷᱩᱱ ᱜᱮ
ᱟᱪᱪᱷᱟ ᱟᱪᱪᱷᱟ ᱟᱪᱪᱷᱟ
ᱟᱪᱪᱷᱟ ᱜᱚᱝᱠᱮ ᱟᱹᱵᱤᱱ ᱥᱟᱞᱟᱜ ᱢᱟ ᱛᱚ ᱣᱟᱴᱥᱮᱯ ᱛᱮᱜᱮ ᱨᱚᱯᱚᱲ ᱵᱟᱲᱟ ᱦᱩᱭᱩᱜ-ᱟ ᱟᱹᱵᱤᱱ ᱱᱟᱣᱟᱞ ᱫᱚ ᱯᱨᱟᱭᱵᱷᱮᱴ ᱚᱱᱟ ᱫᱚ ᱯᱨᱟᱭᱵᱷᱮᱴᱞᱤ ᱦᱮᱸᱥᱮ ᱟᱪᱪᱷᱟ ᱟᱹᱫᱤᱱᱟᱜ ᱠᱟᱛᱷᱟ ᱚᱠᱟᱨᱮ ᱛᱟᱦᱮᱸ ᱞᱮᱱᱟ ᱦᱳᱭ ᱪᱟᱥ ᱵᱟᱥ ᱱᱚᱣᱟ ᱤᱫᱤ ᱠᱟᱛᱮ ᱱᱮᱛᱟᱨ ᱡᱟ ᱚᱵᱚᱥᱛᱷᱟ ᱥᱮ ᱛᱟᱨ ᱡᱮ ᱯᱚᱨᱤᱢᱟᱱ ᱨᱮ ᱱᱤᱭᱟᱹ ᱵᱮᱵᱚᱦᱟᱨ ᱮᱫᱟ ᱠᱚ ᱦᱮᱸ, ᱱᱤᱭᱟᱹ ᱤᱭᱟᱹ ᱠᱤᱴᱱᱟᱥᱚᱠ ᱯᱴᱟᱥᱤᱭᱟᱢ ᱡᱮ ᱯᱚᱨᱤᱢᱟᱱ ᱨᱮᱠᱚ ᱵᱮᱵᱚ ᱦᱟᱨ ᱮᱫᱟ ᱪᱟᱥ ᱵᱟᱥ ᱠᱷᱮᱫᱨᱮ ᱨᱮ ᱚᱠᱟ ᱪᱟᱣᱞᱮ ᱴᱟ ᱛᱮᱭᱟᱨᱚᱜ ᱠᱟᱱᱟ ᱦᱮᱸ ᱥᱮ ᱚᱱᱟ ᱫᱚ ᱟᱵᱚᱣᱟᱜ ᱥᱚᱨᱤᱨᱟᱜ ᱯᱚᱠᱠᱷᱚ ᱨᱮ ᱛᱤᱱᱟᱹᱜ ᱠᱷᱚᱛᱤ ᱠᱚᱨ ᱦᱮᱸ ᱥᱮ ᱵᱟᱝ
ᱵᱮᱥ ᱱᱤᱭᱟᱹ ᱡᱩᱜ ᱫᱚ ᱢᱟᱱᱮ ᱦᱮᱸ ᱱᱤᱭᱟᱹ ᱡᱩᱜᱽ ᱨᱮᱫᱚ ᱢᱟᱱᱮ ᱥᱟᱨ ᱫᱚᱠᱚ ᱞᱟᱜᱟᱣᱟᱜ ᱠᱟᱱ ᱜᱮᱭᱟ ᱢᱟᱱᱮ ᱟᱵᱚ ᱞᱟᱦᱟ ᱢᱟᱲᱟᱝ ᱵᱟᱝᱠᱚ ᱞᱟᱜᱟᱣ ᱠᱟᱜ ᱨᱮᱦᱚᱸ
ᱦᱮᱸ ᱵᱮᱥᱮᱥ ᱵᱤᱥᱮᱥ ᱠᱟᱨᱛᱮ ᱱᱚᱣᱟ ᱵᱮᱥ ᱵᱟᱡᱟᱨ ᱫᱤᱥᱚᱢ ᱥᱮᱱ ᱫᱚ ᱩᱰᱤᱜᱟᱱ ᱠᱚ ᱞᱟᱜᱟ ᱮᱫ ᱟ ᱠᱚ ᱢᱟᱱᱮ ᱮᱸ ᱜᱚᱝᱠᱮ ᱦᱮᱞᱳ ᱜᱚᱝᱠᱮ
ᱦᱮᱸ ᱞᱟᱭ ᱢᱮ
ᱴᱟᱭᱤᱢ ᱫᱚ ᱪᱟᱵᱟᱜ ᱠᱟᱱᱟ ᱳᱣᱟᱴᱥᱮᱯ ᱛᱮᱢ ᱨᱚᱯᱚᱲᱚᱜᱼᱟ ᱵᱟᱝ ᱠᱷᱟᱱ ᱦᱟᱸ ᱟᱢ ᱥᱟᱞᱟᱜ ᱴᱷᱤᱠ ᱜᱮᱭᱟ ᱜᱚᱝᱠᱮ ᱦᱮᱸ
ᱦᱳᱭ ᱢᱟ ᱡᱚᱦᱟᱨ ᱜᱮ
ᱦᱮᱸ ᱡᱚᱦᱟᱨ